ᱚ
ᱟᱸᱡᱚᱢᱚᱜ ᱠᱟᱱᱟ ᱨᱚᱲ?
ᱦᱚᱸ ᱟᱸᱡᱚᱢᱚᱜ ᱠᱟᱱᱟ᱾
ᱚ, ᱪᱮᱫ ᱮᱢ ᱪᱤᱠᱟᱹᱭᱫᱟ?
ᱪᱮᱫ ᱦᱚᱸ ᱵᱟᱝ ᱠᱮ ᱫᱩᱲᱩᱵ ᱵᱟᱲᱟ ᱜᱮ ᱦᱩᱭ ᱟᱠᱟᱱᱟ ᱡᱚᱢ ᱵᱟᱲᱟ ᱠᱟᱛᱮᱫ᱾
ᱦᱮᱸ ᱛᱚ᱾ ᱤᱧ ᱦᱚᱸ ᱦᱚᱸᱜᱼᱚᱭ ᱯᱷᱟᱸᱠᱟ ᱥᱮᱫ ᱤᱧ ᱳᱰᱳᱜ ᱟᱠᱟᱱᱟ ᱱᱤᱛᱚᱜ ᱫᱚ᱾
ᱚᱸᱮ
ᱦᱩᱸ
ᱟᱨ ᱪᱮᱫ ᱠᱚᱯᱮ ᱠᱟᱹᱢᱤ ᱵᱟᱲᱟᱭᱮᱫᱼᱟ
ᱪᱮᱫ ᱠᱚᱦᱚᱸ ᱵᱟᱝ ᱱᱤᱛᱚᱜ ᱫᱚ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱴᱩᱠ ᱴᱟᱠ ᱚᱱᱠᱟ ᱫᱚ ᱪᱮᱫ ᱦᱚᱸ ᱵᱟᱝ ᱜᱮ
ᱦᱮᱸ
ᱛᱮᱦᱮᱧ ᱜᱟᱯᱟ ᱢᱟ ᱠᱟᱹᱢᱤ ᱦᱚᱸ ᱟᱹᱣᱨᱤᱭᱟᱜᱼᱟ ᱤᱱᱟᱹᱛᱮ ᱟᱨᱟᱢ ᱡᱚᱜ ᱦᱟᱛᱟᱲᱟᱹᱧ
ᱦᱳᱭ ᱦᱳᱭ ᱟᱨᱟᱢ ᱧᱚᱜ ᱦᱟᱛᱟᱣ ᱦᱩᱭᱩᱜ ᱠᱟᱱᱟ ᱦᱟᱹᱜ ᱵᱚᱨᱥᱟ ᱠᱚ ᱥᱮᱴᱮᱨ ᱞᱮᱱᱠᱷᱟᱱ ᱜᱮ ᱟᱫᱚ ᱠᱟᱹᱢᱤ ᱦᱩᱭᱩᱜᱼᱟ ᱠᱷᱮᱛ ᱵᱟᱹᱫᱽ ᱨᱮ ᱩᱱᱫᱚ
ᱦᱮᱸ
ᱦᱩᱸ
ᱟᱯᱮ ᱦᱚᱸᱯᱮ ᱥᱮᱱᱚᱜ ᱜᱮᱭᱟ ᱨᱚᱦᱚᱭ ᱠᱚᱣᱟ
ᱦᱮᱸ ᱪᱟᱞᱟᱜ ᱜᱮᱭᱟᱞᱮ
ᱚᱱᱛᱮ ᱫᱚ ᱪᱮᱫ ᱞᱮᱠᱟ ᱠᱚ ᱪᱟᱥ ᱪᱟᱥᱟ ᱟᱯᱮ ᱥᱮᱫ ᱫᱚ ᱱᱚᱣᱟ ᱱᱤᱛᱚᱜ ᱥᱮ ᱟᱨᱚ ᱚᱱᱟ ᱥᱤᱛᱩᱝ ᱥᱩᱢᱚᱭ ᱦᱚᱠᱚ ᱪᱟᱥ ᱜᱮᱭᱟ ᱦᱩᱲᱩ ᱠᱚ
ᱚᱱᱮ ᱫᱷᱚᱨᱚᱱ ᱫᱤᱱ ᱩᱱ ᱫᱚ ᱡᱟᱦᱟᱸᱭ ᱠᱚᱣᱟᱜ ᱟᱨᱠᱤ ᱠᱮᱱᱮᱞ ᱫᱷᱟᱨᱮ ᱠᱚᱨᱮ ᱠᱷᱮᱛ ᱠᱚ ᱛᱟᱦᱮᱱ ᱛᱟᱠᱚ ᱩᱱᱠᱩ ᱠᱚᱠᱚ ᱨᱚᱦᱚᱭ ᱜᱮᱭᱟ ᱟᱨ ᱡᱷᱚᱛᱚ ᱦᱚᱲ ᱫᱚ ᱠᱮᱱᱮᱞ ᱫᱷᱟᱨᱮ ᱫᱚ ᱠᱷᱮᱛ ᱠᱚᱫᱚ ᱵᱟᱹᱱᱩᱜ ᱛᱟᱠᱚᱣᱟ ᱥᱮ ᱢᱤᱫ ᱵᱟᱨ ᱦᱚᱲᱟᱜ ᱦᱮᱱᱟᱜᱼᱟ ᱩᱱᱠᱩ ᱠᱚᱠᱚ ᱨᱚᱦᱚᱭᱟ ᱟᱨ ᱡᱟᱦᱟᱸᱭ ᱠᱮᱱᱮᱞ ᱫᱷᱟᱨᱮ ᱦᱚᱲ ᱫᱚ ᱩᱱᱠᱩ ᱫᱚᱠᱚ ᱪᱟᱥ ᱜᱮᱭᱟ ᱫᱷᱚᱨᱚᱱ ᱦᱚᱸ ᱟᱨ ᱱᱮᱛᱟᱨ ᱫᱚ ᱟᱱᱮ ᱥᱤᱞᱚ ᱠᱚᱠᱚ ᱵᱟᱹᱭᱥᱟᱹ ᱟᱠᱚ ᱠᱟᱱᱟ ᱥᱮ ᱥᱤᱞᱚ ᱛᱮᱦᱚᱸ ᱠᱚ ᱪᱟᱥ ᱮᱼᱟ
ᱪᱟᱥ ᱮᱜᱼᱟ ᱠᱚ ᱟᱨ ᱱᱚᱝᱠᱟ ᱥᱚᱵᱡᱤ ᱠᱚ ᱪᱟᱥ ᱜᱮᱭᱟ ᱯᱮ
ᱥᱚᱵᱽᱡᱤ ᱠᱚᱫᱚ ᱟᱞᱮ ᱥᱮᱫ ᱫᱚ ᱵᱟᱝ ᱚᱱᱮ ᱥᱮᱞᱚ ᱵᱟᱹᱱᱩᱜ ᱟᱥᱮ ᱟᱞᱮ ᱥᱮᱫ ᱫᱚ ᱪᱮᱫ ᱫᱟᱜ ᱛᱮᱢ ᱪᱟᱥᱟ ᱦᱮᱸᱜ ᱮᱱ ᱱᱤᱛᱚᱜ ᱠᱟᱹᱴᱤᱡ ᱚᱱᱟ ᱵᱟᱲᱜᱮ ᱠᱚᱨᱮ ᱞᱮ ᱨᱚᱦᱚᱭ ᱵᱟᱲᱟ ᱟᱠᱟᱫᱟ ᱵᱷᱚᱨᱷᱩᱴᱤ ᱠᱚ ᱜᱷᱟᱝᱽᱨᱟ ᱠᱚ ᱡᱷᱤᱸᱜᱟᱹ ᱠᱚ ᱚᱱᱟ ᱠᱚᱜᱮ
ᱱᱤᱛᱚᱜ ᱫᱚ ᱱᱟᱦᱜ ᱫᱟᱜ ᱱᱟᱜ ᱫᱟᱜ ᱤᱫᱤ ᱠᱮᱫᱟᱭ ᱥᱮ ᱤᱱᱟᱹ ᱫᱟᱜ ᱠᱚᱛᱮ ᱜᱮ ᱜᱟᱱᱚᱜ ᱜᱮᱭᱟ
ᱦᱳᱭ ᱦᱳᱭ ᱚᱲᱟᱜ ᱡᱚᱢ ᱞᱮᱠᱟ ᱫᱚ ᱪᱟᱞᱟᱜᱼᱟ ᱡᱮ ᱦᱟᱱᱮ ᱮᱢᱱᱤ ᱠᱷᱮᱛ ᱠᱚᱨᱮ ᱥᱚᱵᱽᱡᱤ ᱪᱟᱥ ᱚᱱᱠᱟ ᱫᱚ ᱵᱟᱝ ᱦᱩᱭᱩᱜᱼᱟ ᱟᱞᱮᱥᱮᱫ ᱫᱚ ᱫᱟᱜ ᱵᱟᱹᱱᱩᱜᱼᱟ
ᱦᱳᱭ ᱫᱟᱜ ᱵᱟᱝᱠᱷᱟᱱ ᱟᱨ ᱪᱤᱠᱟᱢ ᱨᱚᱦᱚᱭᱟ ᱦᱟᱸᱜ ᱪᱮᱫ ᱦᱚᱸ ᱵᱟᱭ ᱜᱟᱱᱚᱜᱼᱟ ᱫᱟᱜ ᱵᱟᱝᱠᱷᱟᱱ
ᱦᱳᱭ ᱟᱯᱮ ᱥᱮᱫᱪᱚ ᱫᱚ ᱥᱚᱵᱡᱤ ᱠᱚᱯᱮ ᱪᱟᱥ ᱜᱮᱭᱟ
ᱟᱞᱮᱥᱮᱫ ᱦᱚᱸ ᱥᱚᱵᱽᱡᱤ ᱪᱟᱥ ᱜᱮᱭᱟᱞᱮ ᱪᱟᱥ ᱫᱚ ᱠᱮᱱᱮᱞ ᱦᱮᱱᱟᱜ ᱜᱮᱭᱟ ᱟᱞᱮᱥᱮᱫ ᱦᱚᱸ ᱟᱫᱚ ᱩᱱᱟᱹᱜ ᱫᱚ ᱵᱟᱞᱮ ᱪᱟᱥᱟ
ᱚ ᱟᱪᱪᱷᱟ
ᱮᱠᱟᱞ ᱡᱚᱢ ᱞᱮᱠᱟ ᱜᱮ ᱢᱟᱱᱮ ᱟᱠᱷᱨᱤᱧ ᱠᱚᱫᱚ ᱵᱟᱝᱜᱮ ᱡᱚᱢ ᱟᱨ ᱦᱳᱭ ᱟᱨ ᱚᱱᱠᱟ ᱪᱟᱥ ᱜᱮᱭᱟ ᱠᱚ ᱟᱨᱚ ᱦᱚᱲ ᱠᱚᱦᱚ ᱩᱱᱟᱹᱜ ᱢᱟᱱᱮ ᱩᱱᱱᱟᱹ ᱩᱛᱟᱹᱨ ᱫᱚ ᱵᱟᱝ ᱡᱟᱦᱟᱸ ᱞᱮᱠᱟ ᱟᱯᱮ ᱵᱮᱝᱜᱚᱞ ᱥᱮᱫ ᱠᱚ ᱪᱟᱥ ᱫᱚ ᱚ ᱟᱯᱮ ᱥᱟᱭᱤᱰ ᱫᱚ ᱵᱟᱝᱟ ᱯᱟᱞᱮ ᱟᱨ ᱱᱟᱱᱛᱮ ᱚᱠᱟ ᱥᱮᱫ ᱚᱱᱛᱮ ᱱᱟᱜ ᱜᱮᱛᱚ ᱢᱟᱞ ᱦᱤᱡᱩᱜᱼᱟ ᱱᱚᱛᱮ ᱴᱨᱮᱱ ᱠᱚᱫᱚ ᱟᱹᱜᱩᱭ ᱫᱚ
ᱢᱟᱱᱮ ᱟᱞᱮ ᱟᱞᱮᱫᱚ ᱵᱤᱨ ᱫᱤᱥᱚᱢ ᱥᱮ ᱟᱞᱮᱥᱮᱫ ᱫᱚ ᱩᱱᱟᱹᱜ ᱫᱚ ᱵᱟᱠᱚ ᱪᱟᱥᱟ ᱡᱟᱦᱟᱸ ᱵᱤᱞᱟᱹᱛ ᱵᱤᱞᱟᱹᱛ ᱧᱚᱜ ᱜᱮᱭᱟ ᱛᱟᱦᱚᱞᱮ ᱩᱱᱠᱩ ᱥᱮᱫᱮ ᱥᱤᱞᱟᱹ ᱠᱚᱠᱚ ᱵᱟᱹᱭᱥᱟᱹᱣ ᱟᱠᱟᱫ ᱠᱚᱣᱟ ᱚᱱᱟ ᱫᱷᱟᱨᱮ ᱩᱱᱠᱩ ᱠᱚᱠᱚ ᱪᱟᱥᱟ ᱢᱟᱱᱮ ᱵᱟᱠᱷᱟᱱ ᱟᱞᱮᱮᱥᱮᱫ ᱦᱚᱸ ᱪᱟᱥ ᱫᱚᱠᱚ ᱪᱟᱥᱟ ᱱᱚᱛᱮ ᱵᱮᱝᱜᱚᱞ ᱥ ᱟᱞ ᱥᱮᱫ ᱦᱚᱸ ᱟᱨᱠᱤ ᱟ ᱠᱟᱛᱮ ᱵᱤᱨ ᱤᱭᱟᱹ ᱧᱚᱜ ᱥᱮ ᱟᱞᱮ ᱥᱮᱫ ᱫᱚ ᱩᱱᱟᱹᱜ ᱫᱟᱜ ᱠᱚᱨᱮᱱᱟᱜ ᱚᱵᱷᱟᱵᱽ ᱜᱮᱭᱟ
ᱚ ᱵᱷᱟᱵᱽᱯ ᱧᱚᱜ ᱜᱮᱭᱟ
ᱦᱳᱭ ᱦᱳᱭ ᱦ ᱚᱱᱟ ᱵᱤᱞᱟᱹᱛ ᱵᱤᱞᱟᱹᱛ ᱧᱚᱜ ᱫᱚᱠᱚ ᱪᱟᱥ ᱜᱮᱭᱟ ᱡᱷᱚᱛᱚ ᱜᱮ ᱟᱹᱞᱩ ᱠᱚᱦᱚᱸ ᱫᱚᱢᱮ ᱠᱚ ᱨᱚᱦᱚᱭ ᱵᱟᱲᱟᱭ ᱜᱮᱭᱟ ᱟᱹᱞᱩ ᱠᱚ ᱠᱚᱸᱰᱦᱟ ᱠᱚ, ᱦᱚᱛᱚᱫ ᱠᱚ ᱦᱮᱸ
ᱟᱯᱮ ᱟᱞᱩ ᱚᱱᱮ ᱟᱞᱩ ᱥᱚᱢᱚᱭ ᱠᱟᱹᱢᱤ ᱯᱮ ᱥᱮᱱᱚᱜ ᱜᱮᱭᱟ?
ᱦᱮᱸ ᱤᱧ ᱫᱚ ᱵᱟᱹᱧ ᱪᱟᱞᱟᱣ ᱵᱟᱲᱟ ᱟᱠᱟᱱᱟ ᱪᱟᱞᱟᱜ ᱜᱮᱭᱟ ᱠᱚ ᱟᱞᱮ ᱟᱛᱳ ᱨᱮᱱ ᱠᱟᱹᱢᱤ ᱠᱚ ᱪᱟᱞᱟᱜᱼᱟ ᱾ ᱟᱫᱚ ᱚᱱᱮ ᱠᱟᱹᱢᱤ ᱠᱟᱛᱮᱜ ᱜᱮᱠᱚ ᱮᱢᱟ ᱠᱚᱣᱟ ᱟᱞᱩ ᱚᱱᱟ ᱜᱮᱠᱚ ᱟᱹᱜᱩᱭᱟ ᱾ ᱟᱨ ᱦᱮᱛᱟᱨ ᱫᱚ ᱯᱚᱭᱥᱟ ᱦᱚᱸᱠᱚ ᱮᱢᱚᱜ ᱠᱟᱱᱟ ᱟᱞᱩᱢ ᱠᱟᱹᱢᱤ ᱞᱮᱠᱷᱟᱱ ᱾
ᱮᱜ ᱦᱮᱸ
ᱦᱩᱸ ᱟᱫᱚ ᱟᱞᱮ ᱥᱮᱫ ᱫᱚ ᱟᱞᱩ ᱠᱚᱫᱚ ᱦᱳᱭ ᱟᱞᱮ ᱥᱮᱫ ᱫᱚ ᱟᱹᱞᱩ ᱠᱚᱫᱚ ᱵᱟᱠᱚ ᱪᱟᱥᱟ ᱥᱮ ᱟᱫᱚ ᱛᱟᱦᱚᱞᱮ ᱠᱟᱹᱢᱤ ᱠᱟᱛᱮᱫ ᱚᱱᱟ ᱟᱞᱩ ᱜᱮᱠᱚ ᱟᱹᱜᱩᱭᱟ ᱯᱚᱭᱥᱟ ᱫᱚ ᱵᱟᱠᱚ ᱦᱟᱛᱟ ᱛᱟᱣ ᱜᱮᱭᱟ ᱾
ᱟᱸ ᱦᱮᱸ
ᱦᱩᱸ ᱟᱯᱮ ᱚᱱᱟ ᱥᱳᱨ ᱠᱚᱨᱮᱫ ᱵᱟᱠᱚ ᱪᱟᱥ ᱜᱮᱭᱟ ᱟᱹᱞᱩ?
ᱟᱞᱮ ᱱᱚᱣᱟ ᱥᱩᱨ ᱠᱚᱨᱮ ᱫᱚ ᱵᱟᱠᱚ ᱪᱟᱥ ᱜᱮᱭᱟ ᱟᱞᱩ ᱠᱚᱫᱚ ᱾
ᱚ ᱦᱮᱸ ᱛᱚ ᱱᱚᱛᱮ ᱫᱚ ᱪᱟᱥ ᱫᱚᱠᱚ ᱪᱟᱥ ᱜᱮᱭᱟ ᱾
ᱟᱲᱟᱜ ᱠᱚ ᱡᱟᱦᱟᱱᱟᱜ ᱠᱚ ᱵᱷᱮᱱᱰᱤ ᱠᱚ ᱱᱚᱣᱟ ᱛᱩᱲᱤ ᱠᱚᱠᱚ ᱪᱟᱥᱟ ᱾ ᱤᱱᱟᱹ ᱠᱚᱜᱮ ᱢᱟᱱᱮ ᱡᱟᱦᱟᱸ ᱠᱚᱢ ᱫᱟᱜ ᱛᱮ ᱦᱩᱭᱩᱜᱼᱟ ᱾
ᱦᱮᱸ ᱦᱮᱸ ᱛᱩᱲᱤ ᱠᱚ ᱠᱷᱚᱥᱞᱟ ᱠᱚᱫᱚ ᱠᱚᱢ ᱫᱟᱜ ᱛᱮᱜᱮ ᱦᱩᱭᱩᱜᱼᱟ ᱾
ᱠᱷᱚᱥᱞᱟ ᱠᱚ ᱫᱚ ᱵᱟᱠᱚ ᱪᱟᱥᱟ ᱚᱱᱟ ᱛᱩᱲᱤ ᱟᱞᱮ ᱥᱮᱫ ᱫᱚ ᱛᱩᱲᱤᱜᱮ ᱡᱟᱹᱥᱛᱤ ᱠᱚ ᱪᱟᱥᱟ ᱾
ᱚ ᱦᱮᱸ ᱛᱚ ᱟᱞᱮ ᱥᱮᱫ ᱦᱚᱸ ᱢᱤᱫ ᱵᱟᱨ ᱠᱚ ᱨᱚᱦᱚᱭ ᱵᱟᱲᱟᱭ ᱜᱮᱭᱟ ᱚᱱᱮ ᱛᱩᱲᱤ ᱠᱚ ᱠᱷᱚᱥᱞᱟ ᱠᱚ ᱡᱷᱚᱛᱚ ᱦᱚᱲ ᱫᱚ ᱵᱟᱝ ᱾ ᱟᱫᱚ ᱚᱠᱟ ᱥᱚᱢᱚᱭ ᱫᱚᱭ ᱫᱟ ᱦᱮᱸ ᱦᱳᱭ ᱦᱳᱭ ᱾
ᱡᱟᱦᱟᱭ ᱠᱚᱣᱟᱜ ᱚᱱᱠᱟ ᱵᱟᱲᱜᱮ ᱛᱟᱦᱮᱱ ᱠᱷᱟᱱ ᱫᱚᱠᱚ ᱪᱟᱥ ᱟᱠᱚ ᱵᱟᱝᱠᱷᱟᱱ ᱫᱚ ᱵᱟᱠᱚ ᱪᱟᱥᱟ ᱾
ᱦᱮᱸ ᱟᱨ ᱥᱚᱵ ᱢᱟᱱᱮ ᱯᱨᱚᱛᱛᱮᱠ ᱵᱚᱪᱷᱚᱨ ᱫᱚ ᱚᱱᱠᱟ ᱫᱚ ᱵᱟᱭ ᱫᱟᱜ ᱜᱮᱭᱟ ᱥᱮ ᱚᱠᱟ ᱥᱚᱢᱚᱭ ᱫᱟᱠᱟᱭ ᱚᱠᱟ ᱥᱚᱢᱚᱭ ᱫᱚ ᱵᱟᱭ ᱫᱟᱠᱟ ᱾
ᱦᱮᱸ
ᱚᱱᱟᱛᱮ ᱵᱟᱠᱚ ᱨᱚᱦᱚᱭ ᱵᱟᱲᱟᱭ ᱜᱮᱭᱟ ᱩᱱᱟᱹᱜ ᱫᱚ ᱾
ᱦᱚᱭ
ᱟ ᱟᱯᱮ ᱚᱸᱰᱮ ᱠᱷᱚᱱ ᱫᱚ ᱵᱟᱡᱟᱨ ᱠᱚᱫᱚ ᱛᱤᱱᱟᱹᱜ ᱥᱟᱹᱜᱤᱧᱟ?
ᱟᱞᱮ ᱟᱛᱳ ᱠᱷᱚᱱᱟᱜ ᱫᱚ ᱵᱟᱡᱟᱨ ᱪᱟᱞᱟᱜ ᱦᱩᱭᱩᱜ ᱛᱟᱞᱮᱭᱟ ᱳᱭ ᱪᱷᱚ ᱥᱟᱛ ᱠᱤᱞᱳᱢᱤᱴᱟᱨ ᱜᱟᱱ ᱾
ᱦᱚᱸ ᱢᱟᱱᱮ ᱤᱱᱠᱟᱹ ᱥᱟᱹᱜᱤᱧ ᱧᱚᱜ ᱜᱮᱭᱟ ᱾
ᱦᱳᱭ ᱟᱫᱚ ᱥᱩᱨ ᱨᱮᱫᱚ ᱚᱱᱮ ᱚᱱᱟ ᱵᱷᱩᱥᱤ ᱫᱚᱠᱟᱱ ᱠᱚ ᱦᱮᱱᱟᱜᱼᱟ ᱮᱢᱱᱤ ᱵᱩᱞᱩᱝ ᱥᱩᱱᱩᱢ ᱦᱟᱛᱟᱣ ᱫᱚ ᱥᱳᱨ ᱨᱮᱜᱮ ᱦᱮᱱᱟᱜᱼᱟ ᱾
ᱦᱳᱭ ᱱᱮᱛᱟᱨ ᱢᱟ ᱛᱟᱦᱮᱱ ᱜᱮ ᱫᱚ ᱟᱹᱛᱩ ᱠᱚᱨᱮᱫ ᱦᱚ ᱵᱷᱩᱥᱤ ᱫᱚᱠᱟᱱ ᱟᱨ ᱟᱹᱛᱩ ᱠᱚᱨᱮᱜ ᱜᱮ ᱦᱟᱴ ᱦᱚᱸ ᱞᱟᱜᱟᱜ ᱠᱟᱱᱟ ᱥᱮ ᱟᱯᱮ ᱥᱮᱫ ᱫᱚ ᱵᱟᱭ ᱟᱹᱛᱩ ᱟᱹᱛᱩ ᱫᱚ ᱵᱟᱭ ᱞᱟᱜᱟᱜᱼᱟ ᱦᱟᱴ?
ᱦᱮᱸ ᱟᱛᱩ ᱨᱮᱫᱚ ᱵᱟᱝ ᱚᱱᱟ ᱵᱟᱡᱟᱨ ᱨᱮᱜᱮ ᱟᱞᱮ ᱥᱮᱫ ᱫᱚ ᱚᱱᱮ ᱥᱩᱱᱤ ᱵᱟᱨ ᱦᱚᱜ ᱦᱩᱭᱩᱜᱼᱟ ᱾
ᱚ ᱦᱚᱸ
ᱥᱚᱱᱤ ᱵᱟᱨ ᱦᱟᱴ ᱚᱱᱠᱟ ᱟᱛᱳ ᱠᱚᱨᱮᱫ ᱫᱚ ᱦᱟᱴ ᱠᱚᱫᱚ ᱵᱟᱠᱚ ᱵᱟᱹᱭᱥᱟᱹᱣ ᱜᱮᱭᱟ ᱟᱞᱮ ᱥᱮᱫ ᱫᱚ ᱾
ᱦᱚᱸ ᱟᱞᱮ ᱱᱚᱛᱮ ᱫᱚ ᱵᱟᱨᱭᱟ ᱯᱮᱭᱟ ᱟᱹᱛᱩ ᱛᱮ ᱢᱤᱫ ᱫᱤᱱ ᱦᱟᱴ ᱦᱩᱭᱩᱜᱼᱟ ᱢᱟᱱᱮ ᱤᱱᱟᱹ ᱥᱩᱨ ᱤᱭᱟᱹ ᱠᱚᱨᱮ ᱚᱱᱟ
ᱚ
ᱢᱟᱱᱮ ᱵᱟᱡᱟᱨ ᱠᱚ ᱵᱟᱝ ᱥᱮᱱᱚᱜ ᱨᱮᱦᱚᱸ ᱠᱟᱹᱢᱤ ᱫᱚ ᱜᱟᱱᱚᱜ ᱜᱮ ᱛᱟᱦᱮ ᱤᱱᱟᱹ ᱠᱚᱨᱮ ᱜᱮ ᱾
ᱦᱳᱭ ᱦᱮᱸ ᱥᱳᱨ ᱨᱮ ᱛᱟᱦᱮᱱ ᱠᱷᱟᱱ ᱛᱚ ᱚᱱᱟ ᱢᱟ ᱟᱨᱚ ᱱᱟᱯᱟᱭ ᱠᱟᱛᱷᱟ ᱜᱮ ᱥᱟᱹᱜᱤᱧ ᱵᱟᱝ ᱪᱟᱞᱟᱜ ᱦᱩᱭᱩᱜᱼᱟ ᱾ ᱢᱤᱫ ᱜᱷᱟᱹᱲᱤᱡ ᱛᱮ ᱡᱟᱦᱟᱱᱟᱜ ᱫᱚᱨᱠᱟᱨ ᱦᱚᱸ ᱦᱟᱛᱟᱣ ᱠᱟᱛᱮᱢ ᱦᱮᱡ ᱜᱚᱫᱚ ᱜᱚᱫᱚᱜᱼᱟ ᱾
ᱦᱮᱡ ᱜᱚᱫᱚᱜᱼᱟ ᱦᱳᱭ᱾
ᱟᱨ ᱥᱟᱺᱜᱤᱧ ᱫᱚ ᱚᱱᱟ ᱴᱟᱭᱤᱢ ᱠᱟᱛᱮᱫ ᱪᱟᱞᱟᱣ ᱦᱩᱭᱩᱜ ᱛᱟᱢᱟ ᱟᱨ ᱵᱟᱠᱷᱟᱱ ᱫᱚ ᱦᱚᱸ ᱚᱠᱟᱨᱮᱢ ᱧᱟᱢᱟ᱾
ᱦᱳᱭ ᱟᱨ ᱵᱟᱭ ᱛᱟᱦᱮᱱ ᱠᱷᱟᱱ ᱢᱟ ᱪᱟᱞᱟᱜ ᱜᱮ ᱦᱩᱭ ᱮᱱ
ᱦᱳᱭ ᱦᱳᱭ᱾ ᱦᱩ ᱚᱱᱠᱟᱱ ᱵᱮᱯᱟᱨ ᱾
ᱚᱱᱛᱮ ᱫᱚ ᱵᱟᱭ ᱚᱱᱠᱟ ᱜᱟᱹᱲᱤ ᱠᱚᱫᱚ ᱵᱟᱭ ᱪᱟᱞᱟᱜᱼᱟ ᱟᱯᱮ ᱥᱮᱫ ᱫᱚ?
ᱵᱟᱝ ᱚᱱᱮ ᱵᱟᱥ ᱫᱚ ᱵᱟᱝ ᱪᱟᱞᱟᱜ ᱜᱮᱭᱟ ᱚᱱᱮ ᱢᱮᱱ ᱨᱳᱰ ᱠᱷᱚᱱ ᱟᱞᱮᱥᱮᱫ ᱟᱞᱮ ᱢᱮᱱ ᱡᱟᱦᱟᱸ ᱢᱮᱱ ᱨᱳᱰ ᱠᱟᱱᱟ ᱚᱱᱟ ᱠᱷᱚᱱ ᱫᱚ ᱥᱟᱺᱜᱤᱧ ᱧᱚᱜ ᱜᱮ ᱛᱟᱞᱮᱭᱟ ᱥᱮ ᱟᱛᱳ ᱫᱚ ᱛᱟᱦᱚᱞᱮ ᱟᱞᱮ ᱥᱮᱜ ᱫᱚ ᱚᱱᱠᱟ ᱫᱚ ᱵᱟᱥ ᱫᱚ ᱵᱟᱝ ᱪᱟᱞᱟᱜᱼᱟ᱾ ᱱᱮᱛᱟᱨ ᱫᱚ ᱚᱱᱟ ᱴᱳᱴᱳ ᱠᱚᱜᱮ ᱪᱟᱞᱟᱜ ᱠᱟᱱᱟ᱾
ᱦᱮᱸ
ᱴᱳᱴᱳ ᱠᱚ ᱥᱟᱭᱠᱮᱞ ᱠᱚ ᱢᱚᱴᱚᱨ ᱥᱟᱭᱠᱮᱞ ᱠᱚᱛᱮ ᱜᱮ ᱠᱚ ᱦᱮᱡ ᱥᱮᱱᱚᱜ ᱟᱠᱚ ᱠᱚ ᱵᱟᱥ ᱫᱚ ᱵᱟᱝ ᱪᱟᱞᱟᱜ ᱜᱮᱭᱟ᱾ ᱫᱚᱢᱮ ᱢᱮᱱ ᱨᱳᱰ ᱫᱷᱟᱨᱮ ᱨᱮᱱ ᱫᱚ ᱵᱟᱝ ᱠᱟᱱᱟᱞᱮ ᱠᱟᱹᱴᱤᱡ ᱵᱷᱤᱛᱤᱨ ᱧᱚᱜ ᱜᱮ
ᱚ ᱵᱚᱞᱚ ᱦᱳᱭᱳᱜᱼᱟ
ᱦᱳᱭ ᱦᱟᱸᱜ ᱾
ᱦᱳᱭ ᱚᱱᱠᱟ ᱜᱮ ᱟᱵᱚ ᱥᱟᱱᱛᱟᱲ ᱫᱚ ᱩᱱᱟᱹᱜ ᱤᱭᱟᱹ ᱨᱮᱫᱚ ᱵᱟᱵᱚᱱ ᱛᱟᱦᱮᱸᱱ ᱫᱚ ᱟᱵᱚ ᱫᱚ ᱦᱟᱱᱮ ᱵᱟᱡᱟᱨ ᱠᱷᱚᱱ ᱵᱟᱦᱨᱮ ᱨᱮᱜᱮ ᱛᱟᱦᱮᱸ ᱥᱟᱱᱟ ᱵᱚᱱ
ᱦᱳᱭ ᱦᱟᱱᱮ ᱤᱭᱟᱹ ᱥᱮᱫ ᱦᱟᱱᱮ ᱞᱟᱴᱟ ᱜᱟᱡᱟᱲ
ᱦᱳᱭ ᱞᱟᱴᱟ ᱜᱟᱡᱟᱲ ᱵᱤᱨ ᱵᱩᱨᱩ ᱚᱱᱟ ᱠᱚ
ᱦᱳᱭ ᱚᱱᱮ ᱢᱮᱱ ᱨᱳᱴ ᱫᱷᱟᱨᱮ ᱨᱮᱫᱚ ᱥᱟᱱᱛᱟᱲ ᱫᱚ ᱵᱟᱢ ᱧᱟᱢ ᱠᱚᱣᱟ᱾
ᱦᱳᱭ ᱛᱟᱦᱮᱱ ᱨᱮᱦᱚᱸ ᱠᱚ ᱟᱹᱰᱤ ᱠᱷᱩᱵ ᱠᱚᱢ ᱠᱚ ᱛᱟᱦᱮᱱᱟ ᱟᱫᱚ ᱟᱨ ᱵᱟᱝ ᱠᱷᱟᱱ ᱫᱚ ᱵᱟᱨᱦᱮᱨ ᱨᱮᱜᱮ ᱾
ᱦᱳᱭ᱾
ᱟᱯᱮ ᱛᱚ ᱛᱤᱱᱟᱹᱜ ᱨᱟᱥᱤ ᱜᱮᱭᱟ ᱥᱮ ᱱᱚᱝᱠᱟ ᱠᱚᱢ ᱧᱚᱜ ᱜᱮᱭᱟᱯᱮ?
ᱫᱚᱢᱮ ᱦᱚᱸ ᱵᱟᱞᱮ ᱨᱟᱥᱤᱭᱟ ᱫᱚᱢᱮ ᱦᱚᱸ ᱵᱟᱞᱮ ᱠᱚᱢᱟ ᱢᱟᱱᱮ ᱤᱭᱟᱹ ᱵᱮᱥ ᱤᱭᱟᱹ ᱧᱚᱜ ᱜᱮ ᱦᱮᱱᱟᱜ ᱞᱮᱭᱟ ᱫᱚᱢᱮ ᱫᱚ ᱵᱟᱞᱮ ᱨᱟᱥᱤ ᱧᱚᱜ ᱜᱮᱭᱟ ᱾
ᱟᱨ ᱠᱚᱢ ᱦᱚᱸ ᱫᱚᱢᱮ ᱫᱚ ᱵᱟᱞᱮ ᱠᱚᱢ ᱜᱮᱭᱟ ᱢᱟᱡᱷᱮ ᱢᱟᱡᱷᱷᱤ ᱧᱚᱜ ᱜᱮ᱾
ᱚ ᱦᱮᱸ
ᱟᱫᱚ ᱚᱱᱟ ᱟᱞᱮ ᱟᱛᱳ ᱥᱳᱨ ᱥᱳᱯᱳᱨ ᱠᱚᱨᱮ ᱫᱚ ᱟᱨ ᱮᱴᱟᱜ ᱟᱛᱳ ᱠᱚ ᱦᱮᱱᱟᱜᱼᱟ᱾
ᱢᱟᱱᱮ ᱟᱯᱮ ᱤᱱᱟᱹ ᱥᱩᱨ ᱥᱩᱯᱩᱨ ᱠᱚᱨᱮ ᱫᱚ ᱥᱟᱱᱛᱟᱲ ᱟᱛᱳ ᱠᱚᱜᱮ ᱢᱮᱱᱟᱜᱼᱟ᱾
ᱦᱮᱸ ᱦᱮᱸ ᱚᱱᱟ ᱠᱚᱨᱮ ᱫᱚ ᱮᱴᱟᱜ ᱠᱚᱫᱚ ᱵᱟᱹᱱᱩᱜ ᱠᱚᱣᱟ ᱥᱩᱫᱷᱩ ᱥᱟᱱᱛᱟᱲ ᱜᱮ᱾
ᱦᱳᱭ ᱮᱴᱟᱜ ᱠᱤᱱᱛᱩ ᱚᱱᱠᱟ ᱫᱚ ᱵᱟᱭ ᱛᱟᱦᱮᱸ ᱥᱟᱱᱟ ᱫᱚ ᱫᱚ ᱟᱹᱰᱤ ᱠᱷᱩᱵ ᱠᱚᱢ ᱜᱮ ᱡᱩᱫᱤ ᱡᱟᱦᱟᱸᱭ ᱠᱚ ᱛᱟᱦᱮᱱ ᱠᱷᱟᱱ ᱠᱚ᱾
ᱟᱨ ᱮᱴᱟᱜ ᱠᱚᱢᱟ ᱟᱱᱮ ᱵᱤᱨ ᱜᱟᱡᱟᱲ ᱟᱞᱮ ᱫᱚ ᱯᱩᱨᱟᱹ ᱵᱤᱨ ᱵᱷᱤᱛᱨᱤ ᱨᱮᱛᱟᱞᱮ ᱚᱲᱟᱜ ᱚᱱᱛᱮ ᱫᱚ ᱵᱟᱠᱚ ᱪᱟᱞᱟᱜᱼᱟ᱾
ᱦᱳᱭ ᱵᱟᱝ ᱜᱮ ᱡᱟᱦᱟᱸᱭ ᱠᱚ ᱡᱩᱫᱤ ᱚᱱᱠᱟ ᱢᱟᱲᱟᱝ ᱠᱷᱚᱱ ᱚᱲᱟᱜ ᱛᱟᱠᱚ ᱦᱮᱱᱟᱜᱼᱟ ᱮᱱᱠᱷᱟᱱ ᱚᱱᱠᱟᱱ ᱠᱚᱫᱚ ᱠᱚ ᱛᱟᱦᱮᱱᱟ ᱵᱟᱝ ᱠᱷᱟᱱ ᱫᱚ ᱵᱟᱝ ᱟᱜᱼᱟ ᱠᱚ ᱾
ᱦᱳᱭ ᱡᱟᱦᱟᱸᱭ ᱢᱟᱲᱟᱝ ᱠᱷᱚᱱ ᱠᱚ ᱵᱚᱥᱚᱵᱟᱥ ᱠᱟᱱᱟ ᱩᱱᱠᱩ ᱫᱚᱠᱚ ᱛᱟᱦᱮᱱ ᱜᱮᱭᱟ ᱦᱟᱸᱜ᱾ ᱦᱩᱸᱜᱻ ᱟᱫᱚ ᱵᱟᱠᱷᱟᱱ ᱫᱚ ᱟᱞᱮ ᱚᱱᱟ ᱥᱩᱨ ᱥᱩᱯᱩᱨ ᱫᱚ ᱮᱠᱮᱱ ᱥᱟᱱᱛᱟᱲ ᱜᱮ ᱦᱮᱱᱟᱜ ᱠᱚᱣᱟ ᱱᱤᱛᱚᱜ ᱫᱚ ᱾
ᱦᱩᱸ, ᱟᱯᱮ ᱫᱚ?
ᱟᱞᱮ ᱫᱚ ᱚᱱᱠᱟ ᱫᱚ ᱟᱞᱮ ᱫᱚ ᱢᱮᱥᱟᱥ ᱛᱮᱜᱮ ᱢᱮᱱᱟᱜ ᱞᱮᱭᱟ ᱢᱮᱱᱟᱜ ᱫᱚ ᱾ ᱮᱴᱟᱜ ᱡᱟᱹᱛ ᱦᱚᱸ ᱢᱮᱱᱟᱜ ᱠᱚ ᱜᱮᱭᱟ ᱟᱨ ᱵᱟ ᱟᱞᱮ ᱱᱚᱝᱠᱟ ᱥᱟᱱᱛᱟᱲ ᱠᱚᱦᱚᱸ ᱦᱮᱱᱟᱜ ᱠᱚ ᱜᱮᱭᱟ, ᱟᱫᱚ ᱟᱞᱮ ᱥᱮᱫ ᱫᱚ ᱱᱚᱝᱠᱟ ᱨᱟᱹᱥᱤ ᱪᱮᱫᱟ ᱨᱟᱹᱥᱤ ᱧᱚᱸᱜ ᱜᱮ ᱟᱛᱩ ᱠᱟᱱ ᱜᱮᱭᱟ ᱾
ᱚ, ᱦᱮᱸ ᱛᱚ ᱾
ᱴᱷᱤᱠ ᱜᱮᱭᱟ ᱢᱟᱱᱮ ᱵᱟᱨᱟ ᱵᱟᱨᱤ ᱞᱮᱠᱟᱜᱮ ᱦᱮᱱᱟᱜ ᱞᱮᱭᱟ ᱟᱞᱮ ᱫᱚ ᱾
ᱚ ᱚ, ᱦᱮᱸ ᱛᱚ ᱾ ᱟᱯᱮ ᱫᱚ ᱚᱝᱠᱟ ᱢᱮᱱ ᱨᱳᱰ ᱫᱷᱟᱨᱮ ᱨᱮᱜᱤ ᱥᱮ ᱚᱱᱠᱟ ᱟᱯᱮ ᱦᱚᱸ ᱵᱷᱤᱛᱤᱨ ᱥᱮᱫ ᱵᱚᱞᱚ ᱧᱚᱸᱜ ᱦᱩᱭᱩᱜ ᱛᱟᱯᱮᱭᱟ?
ᱟᱞᱮ ᱫᱚ ᱚᱝᱠᱟ ᱫᱚ ᱟᱞᱮ ᱥᱮᱫ ᱫᱚ ᱜᱟᱲᱤ ᱠᱚᱫᱚ ᱪᱟᱞᱟᱜ ᱜᱮᱭᱟ᱾
ᱚ, ᱛᱟᱦᱚᱞᱮ ᱚᱭ ᱜᱟᱹᱲᱤ ᱨᱮᱱᱟᱜ ᱡᱳᱜᱟᱡᱳᱜᱽ ᱫᱚ ᱦᱮᱱᱟᱜᱼᱟ ᱟᱯᱮ ᱥᱮᱫ?
ᱦᱳᱭ ᱤᱭᱟᱹ ᱧᱚᱸᱜ ᱜᱮᱭᱟ ᱟᱫᱚ ᱚᱱᱠᱟᱛᱮ ᱜᱟᱲᱤ ᱪᱟᱞᱟᱜ ᱜᱮᱭᱟ ᱢᱟᱱᱮ ᱚᱱᱟ ᱨᱳᱰ ᱛᱮᱜᱮ ᱦᱟᱱᱛᱮ ᱵᱮᱝᱜᱚᱞ ᱩᱰᱩᱠ ᱠᱟᱱᱟ᱾ ᱤᱭᱟᱹ ᱦᱟᱱᱛᱮ ᱟᱸᱡᱚᱢ ᱟᱠᱟᱫ ᱵᱤᱱ ᱤᱭᱟᱹ ᱪᱮᱫ ᱠᱚ ᱞᱟᱹᱭᱟ?
ᱪᱮᱫ ᱜᱤᱫᱷᱱᱤ?
ᱵᱟᱝ ᱜᱮ, ᱦᱟᱯᱮ ᱦᱤᱲᱤᱧ ᱠᱮᱫᱟ ᱞᱤᱧ ᱦᱤᱡᱩᱜ ᱫᱚ
ᱦᱮᱸ ᱦᱮᱸ ᱯᱟᱴᱟᱵᱤᱸᱫᱟᱹ ᱦᱮᱸ᱾
ᱦᱮᱸ ᱞᱤᱧ ᱟᱸᱡᱚᱢ ᱠᱟᱜᱼᱟ᱾
ᱯᱟᱴᱟᱵᱤᱸᱫᱟᱹ ᱫᱚᱞᱤᱧ ᱟᱸᱡᱚᱢ ᱠᱟᱫᱟ᱾
ᱦᱳᱭ, ᱟᱞᱮᱭᱟᱜ ᱚᱱᱟ ᱨᱳᱰ ᱛᱮᱜᱮ ᱥᱤᱞᱫᱷᱟᱹ ᱚᱰᱳᱠ ᱟᱠᱟᱱᱟ᱾
ᱚ ᱦᱮᱸ ᱛᱚ᱾
ᱠᱷᱟᱱ ᱜᱟᱲᱤ ᱠᱚᱫᱚ ᱪᱟᱞᱟᱣ ᱵᱟᱲᱟᱜ ᱜᱮᱭᱟ᱾
ᱦᱮᱸ ᱛᱚ᱾ ᱡᱳᱜᱟᱡᱳᱜᱽ ᱠᱚᱫᱚ ᱴᱷᱤᱠ ᱴᱷᱟᱠ ᱜᱮᱛᱟ ᱯᱮᱭᱟ ᱛᱟᱦᱚᱞᱮ ᱟᱯᱮ ᱥᱮᱫ ᱫᱚ᱾
ᱦᱚᱸ ᱟᱞᱮᱭᱟᱜ ᱫᱚ ᱴᱷᱤᱠ ᱴᱷᱟᱠ ᱜᱮᱭᱟ ᱡᱳᱜᱟᱡᱳᱜᱽ ᱠᱚᱫᱚ ᱜᱟᱲᱤᱨ ᱜᱷᱳᱲᱟ ᱠᱚᱫᱚ ᱩᱱᱟᱹᱜ ᱵᱟᱭ ᱚᱥᱩᱵᱤᱫᱟᱜᱼᱟ᱾
ᱦᱮᱸ ᱦᱮᱸ᱾ ᱦᱮᱸ ᱛᱚ᱾ ᱱᱤᱛᱚᱜ ᱫᱚ ᱫᱚᱢᱮ ᱜᱚᱨᱚᱢ ᱜᱚᱨᱚᱢ ᱫᱟᱭ ᱫᱟᱜ ᱠᱮᱫᱟᱭ ᱥᱮ ᱜᱚᱨᱚᱢ ᱜᱮ ᱟᱹᱭᱠᱟᱹᱜ ᱠᱟᱱᱟ᱾
ᱦᱚᱸ ᱟᱨ ᱱᱚᱛᱮ ᱦᱚᱸ ᱱᱤᱛᱫᱚ ᱟᱫᱚ ᱫᱟᱜ ᱜᱮᱭᱟᱭ ᱦᱟᱸᱜ ᱯᱟᱞᱮᱫ ᱜᱚᱨᱚᱢ ᱵᱩᱡᱷᱟᱹᱜ ᱠᱟᱱᱟ ᱜᱚᱨᱚᱢ ᱵᱟᱭ ᱪᱟᱵᱟᱜ ᱠᱟᱱᱟ ᱥᱮ ᱜᱚᱨᱚᱢ ᱪᱟᱵᱟᱜ ᱛᱚᱵᱮ ᱱᱟᱦᱟᱜ, ᱵᱟᱭ ᱤᱭᱟᱹᱣᱫᱟ᱾
ᱵᱟᱠᱷᱟᱡ ᱠᱟᱹᱴᱤᱡ ᱤᱭᱟᱹ ᱫᱟᱜ ᱠᱮᱫᱟᱭ ᱵᱟᱠᱷᱟᱱ ᱠᱟᱹᱴᱤᱡ ᱴᱷᱟᱱᱰᱟ ᱴᱷᱟᱱᱰᱟ ᱵᱩᱡᱷ ᱠᱚᱜᱼᱟ ᱫᱚ ᱵᱟᱝ ᱜᱚᱨᱚᱢ ᱜᱮ ᱢᱟᱱᱮ ᱜᱩᱢᱴᱷᱟᱹᱱᱤ ᱜᱩᱢᱴᱷᱟᱹᱱᱤ ᱜᱮ ᱵᱩᱡᱷᱟᱹᱜ ᱠᱟᱱᱟ᱾ ᱦᱩᱸ, ᱦᱳᱭ᱾ ᱦᱩᱸ ᱛᱚ, ᱦᱤᱛᱳᱜ ᱫᱚ ᱟᱫᱚ ᱪᱮᱫ ᱠᱚᱯᱮ ᱠᱟᱹᱢᱤ ᱵᱟᱲᱟᱭ ᱜᱮᱭᱟ?
ᱱᱤᱛᱚᱜ ᱫᱚ ᱟᱞᱮ ᱫᱚ ᱠᱟᱹᱢᱤ ᱵᱚᱞᱛᱮ ᱫᱚ ᱪᱮᱫ ᱦᱚ ᱵᱟᱞᱮ ᱠᱟᱹᱢᱤᱭᱟ ᱱᱤᱛᱚᱝ ᱫᱚ ᱚᱲᱟᱜ ᱠᱚᱨᱮ ᱜᱮ᱾
ᱚ ᱦᱮᱸ ᱛᱚ, ᱫᱟᱠᱟ ᱠᱚ ᱟᱹᱭᱩᱵ ᱯᱮ ᱤᱥᱤᱱᱟ ᱥᱮ ᱵᱟᱯᱮ ᱤᱥᱤᱱᱟ?
ᱦᱮᱸ, ᱤᱥᱤᱱ ᱜᱮᱭᱟᱞᱮ᱾
ᱚ ᱦᱮᱸ ᱛᱚ᱾
ᱫᱟᱠᱟ ᱞᱮ ᱤᱥᱤᱱᱟ ᱵᱟᱠᱷᱟᱱ ᱫᱚ ᱨᱩᱴᱤ ᱵᱮᱱᱟᱣ ᱟᱞᱮ᱾
ᱦᱮᱸ ᱦᱮᱸ ᱡᱟᱦᱟᱱᱟᱜ ᱜᱤ, ᱦᱳᱭ ᱡᱟᱦᱟᱱᱟᱜ ᱜᱮ ᱡᱚᱢ ᱫᱚ ᱦᱩᱭᱩᱜ ᱜᱤᱭᱟ᱾
ᱡᱚᱢ ᱦᱩᱭᱩᱜ ᱜᱮᱭᱟ ᱦᱮ᱾
ᱦᱮᱸ᱾ ᱟᱞᱮ ᱦᱚᱸ ᱫᱟᱠᱟ ᱜᱮᱞᱮ ᱤᱥᱤᱱᱟ ᱫᱟᱠᱟ ᱜᱮ ᱵᱤᱥᱤ ᱞᱮ ᱤᱥᱤᱱᱟ ᱨᱩᱴᱤ ᱫᱚ ᱟᱹᱰᱤ ᱠᱚᱢ ᱵᱷᱟᱜᱽ᱾
ᱦᱮᱸ ᱛᱚ᱾
ᱡᱟᱦᱟᱸ ᱛᱤᱥ ᱠᱚᱨᱮ ᱨᱩᱴᱤ ᱠᱚᱫᱚ᱾
ᱦᱮᱸ ᱟᱨ ᱟᱯᱮ ᱥᱮᱫ‌ ᱫᱚ ‌ᱱᱚᱣᱟ ᱤᱭᱟᱹ ᱠᱚᱫᱚ ᱯᱮ ᱧᱟᱢᱟ ᱥᱮ ᱵᱟᱝ? ᱜᱚᱴᱟ ᱨᱮ ᱚᱱᱟ ᱜᱩᱦᱩᱢ ᱠᱚ ᱪᱟᱣᱞᱮ ᱠᱚ
ᱦᱮᱸ ᱧᱟᱢ ᱟᱞᱮ
ᱦᱮᱸ
ᱱᱤᱛᱚᱜ ᱫᱚ ᱞᱟᱦᱟ ᱛᱮᱫᱚ ᱟᱴᱟ ᱠᱚ ᱮᱢᱚᱜ ᱠᱟᱱ ᱛᱟᱦᱮᱸᱜᱼᱟ ᱥᱮ ᱱᱤᱛᱚᱜ ᱫᱚ ᱜᱩᱦᱩᱢ ᱠᱚ ᱮᱢᱚᱜ ᱠᱟᱱᱟ
ᱦᱮᱸ ᱟᱨ ᱱᱚᱝᱠᱟ ᱠᱚ ᱪᱮᱫ ᱠᱚ ᱡᱮᱛᱮᱭᱟᱜ ᱠᱚ ᱮᱢᱚᱜ ᱫᱚ
ᱩᱦᱩᱜ ᱫᱟᱹᱞ ᱠᱚᱫᱚ ᱵᱟᱠᱚ ᱮᱢᱚᱜ ᱜᱮᱭᱟ ᱪᱤᱱᱤ ᱵᱚᱨᱚᱱ ᱠᱚ ᱮᱢᱚᱜ ᱜᱮᱭᱟ ᱚᱱᱟᱜᱮ ᱫᱟᱹᱞ ᱠᱚᱫᱚ ᱵᱟᱠᱚ ᱮᱢᱚᱜ-ᱟ ᱟᱞᱮ ᱥᱮᱫ ᱫᱚ
ᱫᱟᱞ ᱠᱷᱞᱟ ᱠᱚ ᱮᱢᱚᱜ ᱟᱠᱚ ᱟᱨ ᱵᱩᱞᱩᱝ ᱦᱚᱸᱠᱚ ᱮᱢᱚᱜᱼᱟ ᱵᱩᱞᱩᱝ ᱫᱟᱹᱞ
ᱚ ᱟᱞᱮ ᱥᱮᱫ ᱫᱚ ᱵᱟᱝ ᱚ ᱟᱹᱰᱤ ᱵᱷᱟᱜᱮ ᱜᱮ ᱛᱟᱦᱞᱮ ᱟᱯᱮ ᱥᱮᱫ ᱫᱚ ᱟᱞᱮ ᱥᱮᱫ ᱫᱚ ᱚᱱᱟ ᱠᱚᱫᱚ ᱵᱟᱠᱚ ᱮᱢᱜᱟ ᱦᱮᱸ
ᱛᱤᱱᱟᱜ ᱠᱟᱛᱮ ᱠᱚ ᱮᱢᱟ ᱯᱮᱭᱟ
ᱚᱱᱟ-ᱪᱟᱹᱞᱮ
ᱦᱳᱭ ᱪᱟᱹᱳᱞᱮ ᱛᱤᱱᱟ ᱠᱟᱛᱮ ᱠᱚ ᱮᱢᱟᱯᱮᱭᱟ
ᱟᱫᱚ ᱞᱟᱦᱟ ᱛᱮᱫᱚ ᱟᱞᱮ ᱫᱚ ᱤᱭᱟᱹ ᱪᱷᱚᱛᱨᱤᱥ ᱠᱮᱡᱤ ᱞᱮ ᱧᱟᱢ ᱛᱟᱦᱮᱸᱜᱼᱟ ᱯᱩᱱ ᱦᱚᱲ ᱛᱮ ᱟᱫᱚ ᱱᱤᱛᱚᱜ ᱫᱚ ᱪᱮᱫ ᱠᱟ ᱠᱚᱢᱚᱜ ᱠᱟᱱᱟ ᱱᱟᱦᱟᱜ ᱵᱟᱹᱧ ᱤᱭᱟᱹ ᱵᱟᱹᱧ ᱠᱩᱞᱤ ᱠᱟᱫ ᱠᱚᱣᱟ ᱛᱤᱱᱟᱹᱜ ᱠᱟᱛᱮᱫ ᱞᱮ ᱧᱟᱢ ᱫᱟ
ᱡᱟᱦᱟ ᱫᱚ ᱠᱟᱲ ᱦᱚᱸ ᱵᱟᱨᱯᱮ ᱨᱚᱠᱚᱢᱟᱜ ᱛᱟᱦᱮᱱᱟᱥᱮ
ᱦᱳᱭ ᱦᱳᱭ ᱟᱫᱚ ᱠᱟᱲ ᱚᱱᱩᱡᱟᱭᱤ ᱦᱚᱸ ᱠᱚ ᱮᱢᱚᱜᱼᱟ
ᱦᱳᱭ
ᱦᱩᱸ
ᱟᱨ ᱵᱟᱝᱠᱷᱟᱱ ᱦᱚᱲᱚ ᱯᱟᱸᱪ ᱠᱤᱞᱳ ᱟᱞᱮ ᱥᱮᱫ ᱫᱚ ᱦᱚ ᱢᱟᱱᱮ ᱢᱤᱫ ᱦᱚᱲᱜᱮ ᱯᱟᱸᱪ ᱠᱤᱞᱳ ᱠᱟᱛᱮᱜ ᱧᱟᱢᱟᱭ
ᱚᱳ ᱦᱮᱸ ᱛᱚ
ᱟᱨ ᱡᱟᱦᱟᱸᱭ ᱱᱚᱝᱠᱟ ᱡᱩᱫᱤ ᱚᱱᱛᱚᱫᱳᱭ ᱠᱟᱲ ᱠᱚ ᱛᱟᱟᱠᱚᱣᱟ ᱚᱱᱮ ᱥᱟᱥᱟᱝ ᱠᱟᱨ ᱛᱟᱦᱮᱱ ᱛᱟᱠᱚᱣᱟ ᱡᱮ ᱢᱤᱫ ᱦᱚᱲᱮ ᱦᱩᱭᱩᱜ ᱟᱨ ᱵᱟᱨ ᱦᱚᱲᱮ ᱦᱩᱭᱩᱜᱼᱟ ᱟᱨ ᱫᱚᱥ ᱡᱚᱱᱮ ᱦᱩᱭᱩᱜ ᱩᱱᱤ ᱫᱚ ᱯᱚᱸᱭᱛᱨᱤᱥ ᱠᱤᱞᱳᱭ ᱧᱟᱢᱟ
ᱵᱷᱟ ᱡᱟ ᱢᱤᱫ ᱦᱚᱲᱮ ᱛᱟᱦᱮᱱᱟ ᱛᱟᱦᱟᱞᱮ ᱩᱱᱤ ᱫᱚ ᱟᱹᱰᱤ ᱞᱟᱯ
ᱦᱚ ᱢᱤᱫ ᱦᱚᱲᱮ ᱛᱟᱦᱮᱱ ᱠᱷᱟᱱ ᱩᱱᱤ ᱯᱚᱸᱭᱛᱨᱤᱥ ᱠᱤᱞᱳ ᱜᱮ ᱧᱟᱢᱟᱭ ᱚᱱᱟ ᱠᱟᱲ ᱛᱮᱫᱚ
ᱚ ᱟᱨ ᱥᱟᱸᱜᱮ ᱦᱚᱲ ᱠᱚ